ᱦᱮᱞᱳ ᱦᱮᱞᱳ
ᱦᱮᱞᱳ ᱞ
ᱦᱮᱸ ᱜᱚᱢᱠᱮ ᱟᱹᱞᱤᱱᱟᱜ ᱠᱟᱛᱷᱟ ᱟᱸᱡᱚᱢᱚᱜ ᱠᱟᱱᱟ,
ᱦᱮᱸ ᱜᱚᱝᱠᱮ ᱟᱸᱡᱚᱢᱚᱜ ᱠᱟᱱᱟ ᱟᱹᱞᱤᱧᱟᱜ ᱟᱸᱡᱚᱢᱚᱜ ᱠᱟᱱᱟ
ᱦᱮᱸ ᱜᱚᱝᱠᱮ ᱟᱵᱤᱱᱟᱜ ᱠᱟᱹᱡ ᱛᱟᱞᱟᱝ ᱱᱮᱴᱚᱣᱟᱨᱠ ᱰᱤᱥᱴᱟᱵ ᱮᱫᱟ,
ᱦᱮᱸ ᱜᱚᱝᱠᱮ ᱟᱞᱮᱥᱮᱫ ᱫᱚ ᱦᱚᱸ ᱫᱚᱢᱮ ᱜᱮ ᱫᱟᱜ ᱡᱟᱹᱲᱤ ᱠᱟᱱᱟ ᱚᱱᱟ ᱠᱷᱟᱹᱛᱤᱨ ᱱᱤᱛᱚᱜ ᱱᱮᱴᱚᱣᱟᱨᱠ ᱰᱤᱥᱴᱟᱵ ᱮᱫ ᱠᱟᱱᱟᱭ,
ᱟᱪᱪᱷᱟ ᱟᱪᱪᱷᱟ ᱟᱪᱪᱷᱟ ᱛᱤᱱᱟᱹᱜ ᱫᱟᱜᱮᱫ ᱫᱟ ᱜᱚᱝᱠᱮ ᱟᱯᱮ ᱚᱱᱛᱮ,
ᱫᱟᱜ ᱫᱚ ᱦᱟᱸᱜ ᱜᱚᱝᱠᱮ ᱛᱮᱤᱦᱤᱧ ᱫᱚ ᱦᱟᱸᱜ ᱧᱮᱞᱚᱜ ᱠᱟᱱᱟ, ᱳᱭ ᱟᱨᱠᱤ ᱥᱮᱛᱟᱜ ᱠᱷᱚᱱᱟᱜ ᱜᱮ ᱢᱚᱴᱟ ᱢᱩᱴᱤ ᱵᱷᱟᱜᱤ ᱜᱮ ᱫᱟᱜᱮᱜᱼᱟ᱾
ᱟᱪᱪᱷᱟ ᱟᱪᱪᱷᱟ ᱦᱮᱸ ᱜᱚᱝᱠᱮ ᱟᱞᱮᱥᱮᱫ ᱫᱚ ᱟᱭᱮᱜ ᱛᱤᱠᱤᱱ ᱵᱮᱲᱟ ᱠᱷᱚᱱ ᱫᱟᱜ ᱡᱟᱹᱲᱤ ᱥᱴᱟᱴ ᱟᱠᱟᱱᱟ ᱟᱫᱚ, ᱱᱤᱛ ᱦᱚᱸᱭ ᱪᱟᱹᱟᱞᱩ ᱠᱟᱱᱟ ᱫᱟᱜ ᱫᱟᱜ ᱮᱫᱟᱭ ᱡᱷᱤᱯᱤᱨ ᱡᱷᱤᱯᱤ,
ᱟᱪᱪᱷᱟ
ᱟᱪᱪᱷᱟ ᱜᱚᱝᱠᱮ ᱞᱟᱹᱭᱫᱤᱧ ᱛᱚ, ᱱᱮᱛᱟᱨ ᱢᱟ ᱫᱟᱜ ᱥᱤᱡᱤᱱ ᱪᱟᱹᱞᱩ ᱠᱟᱱᱟ ᱦᱮᱸ ᱥᱮ ᱵᱟᱝ?
ᱦᱮᱸ ᱦᱮᱸ ᱦᱮᱸ
ᱟᱫᱚ ᱦᱮᱸ ᱪᱟᱥᱵᱟᱥ ᱦᱚᱸ ᱚᱱᱠᱟᱜᱮ ᱪᱟᱹᱟᱞᱩ ᱟᱠᱟᱱᱟ ᱵᱷᱟᱜᱤ ᱜᱮ ᱛᱚ ᱞᱟᱹᱭᱮᱫ ᱛᱟᱦᱮᱸᱫ ᱜᱚᱝᱠᱮ ᱪᱟᱥᱵᱟᱥ ᱤᱫᱤ ᱠᱟᱛᱮᱜ ᱜᱮ ᱠᱟᱹᱴᱤᱡ ᱜᱚᱞᱯᱚ ᱵᱟᱲᱟ ᱞᱮᱠᱷᱟᱱ ᱵᱷᱟᱹᱜᱤ ᱠᱚᱜᱼᱟ ᱦᱮᱸ ᱥᱮ ᱵᱟᱝ ᱟᱵᱤᱱ
ᱦᱮᱸ ᱜᱚᱝᱠᱮ ᱛᱚ ᱱᱚᱣᱟ ᱪᱟᱥ ᱫᱤᱱ ᱠᱟᱱᱟ ᱛᱚ ᱱᱚᱣᱟ ᱪᱟᱥ ᱫᱤᱱ ᱤᱫᱤ ᱠᱟᱛᱮᱫ ᱜᱮ ᱜᱚᱞᱯᱚ ᱞᱮᱱᱠᱷᱟ ᱜᱮ ᱵᱷᱟᱜᱮ ᱠᱚᱜᱼᱟ,
ᱦᱮᱸ ᱦᱮᱸ ᱦᱮᱸ ᱛᱚ, ᱪᱟᱥᱵᱟᱫ ᱤᱫᱤ ᱠᱟᱛᱞᱟᱟᱝ ᱜᱚᱞᱯᱚᱭᱟ ᱥᱮ ᱵᱟᱝ?
ᱦᱳᱭ ᱦᱳᱭ ᱦᱳᱭ ᱪᱟᱥ ᱵᱟᱫ ᱤᱫᱤ ᱠᱟᱛᱮᱞᱟᱝ ᱜᱚᱞᱯᱚᱭᱟ᱾
ᱟᱪᱪᱷᱟ ᱜᱚᱝᱠᱮ ᱞᱟᱹᱭᱫᱤᱱ ᱟᱯᱮ ᱚᱱᱛᱮ ᱦᱮᱸ ᱵᱚᱪᱷᱚᱨ ᱨᱮ ᱯᱮ ᱛᱤᱱ ᱫᱷᱟᱣ ᱯᱮ ᱪᱟᱥᱟ ᱜᱚᱝᱠᱮ? ᱵᱟᱨ ᱫᱷᱟᱣ ᱥᱮ ᱢᱤᱫ ᱫᱷᱟᱣ ᱯᱮ ᱪᱟᱥᱜᱮᱭᱟ?
ᱟᱞᱮ ᱫᱚ ᱦᱟᱸᱜ ᱜᱚᱝᱠᱮ ᱵᱚᱪᱷᱚᱨ ᱨᱮᱫᱚ ᱱᱚᱣᱟ ᱢᱤᱫ ᱫᱷᱟᱣ ᱜᱮᱞᱮ ᱼᱼ ᱪᱟᱥ ᱜᱮ ᱱᱚᱣᱟ ᱥᱮᱨᱢᱟ ᱫᱟᱜ ᱡᱟᱹᱲᱤ ᱵᱷᱚᱨᱥᱟ ᱜᱮ᱾ ᱟᱯᱮ ᱜᱮ ᱜᱚᱢᱠᱮ?
ᱟᱞᱮ ᱫᱚ ᱜᱚᱢᱠᱮ ᱼᱼ ᱚᱱᱟ ᱵᱟᱨ ᱫᱷᱟᱣ ᱞᱮ ᱜᱮ ᱵᱟᱨ ᱫᱷᱟᱣ ᱜᱮ ᱪᱟᱥ ᱜᱮᱭᱟᱞᱮ। ᱟᱫᱚ ᱼᱼ ᱪᱟᱥ ᱵᱚᱞᱛᱮ ᱦᱚᱭᱛᱚ ᱦᱩᱲᱩ ᱪᱷᱚ ᱢᱟᱥ ᱞᱮ ᱪᱟᱥ ᱠᱮᱜᱼᱟ ᱞᱮ ᱼᱼ ᱤᱱᱟᱹ ᱪᱷᱚ ᱢᱟᱥ ᱫᱚᱞᱮ ᱪᱟᱥ ᱼᱼ ᱠᱮᱜᱼᱟ ᱞᱮ ᱡᱟᱦᱟᱱᱟᱜ ᱦᱚᱭᱛᱚ ᱱᱚᱣᱟ ᱟᱱᱟᱡᱽ ᱯᱟᱹᱛᱤ ᱠᱚ ᱦᱮᱸ ᱥᱮ ᱵᱟᱝ।
ᱟᱪᱪᱷᱟ ᱟᱪᱪᱷᱟ ᱟᱪᱪᱷᱟ ᱦᱩᱲᱩ ᱫᱚ ᱦᱟᱸᱜ ᱛᱟᱦᱟᱞᱮ ᱢᱤᱫ ᱫᱷᱟᱣ ᱜᱮᱯᱮ ᱪᱟᱥ ᱜᱮᱭᱟ?
ᱦᱮᱸ ᱦᱩᱲᱩ ᱫᱚᱞᱮ ᱢᱤᱫᱫᱷᱟᱣᱞᱮ ᱪᱟᱥ ᱜᱮᱭᱟ ᱞᱮ।
ᱟᱪᱪᱷᱟ ᱱᱚᱣᱟ ᱦᱩᱲᱩ ᱵᱟᱫ ᱠᱟᱛᱮᱫ ᱛᱟᱦᱟᱞᱮ ᱟᱨ ᱢᱤᱫ ᱫᱷᱟᱣ ᱡᱟᱦᱟᱸ ᱯᱮ ᱪᱟᱥᱮᱫ ᱫᱚ ᱱᱚᱣᱟ ᱫᱚ ᱪᱮᱫ ᱯᱮ ᱪᱟᱥ ᱜᱮᱭᱟ ᱦᱟᱸᱜ?
ᱟᱻ ᱦᱩᱲᱩ ᱵᱟᱫ ᱠᱟᱛᱮ ᱜᱚᱝᱠᱮ ᱱᱤᱝᱠᱟᱹ ᱤᱭᱟᱹ ᱟᱱᱟᱡ ᱠᱚᱞᱮ ᱼᱼ ᱪᱟᱥ ᱵᱟᱲᱟᱭ ᱜᱮᱭᱟᱞᱮ ᱡᱮᱢᱚᱱ ᱡᱷᱤᱸᱜᱟᱹ ᱫᱷᱚᱨᱚ, ᱯᱚᱴᱚᱞ ᱛᱟᱨ ᱯᱚᱨᱮ ᱟᱹᱲᱩ ᱠᱚ ᱛᱯᱚᱨᱮ ᱱᱤᱭᱟᱹ ᱵᱮᱸᱜᱟᱲ ᱠᱚ ᱱᱤᱝᱠᱟᱹᱮ ᱪᱟᱥ ᱵᱟᱲᱟᱭ ᱜᱮᱭᱟᱞᱮ ᱡᱟᱦᱟᱱᱟᱜ ᱟᱱᱟᱡ ᱠᱚ ᱵᱟᱸᱫᱷᱟ ᱠᱚᱯᱤ ᱯᱷᱩᱞ ᱠᱚᱯᱤ ᱠᱚ,
ᱛᱟᱦᱚᱞᱮ ᱱᱚᱣᱟ ᱥᱚᱵᱽᱡᱤ ᱠᱚ ᱟᱱᱟᱡ ᱯᱟᱛᱮ ᱦᱚᱸ ᱢᱚᱴᱟ ᱢᱩᱴᱤ ᱵᱷᱟᱜᱤ ᱜᱮᱯᱮ ᱪᱟᱥᱟ?
ᱦᱮᱸ ᱦᱮᱸ ᱦᱮᱸ ᱡᱮᱦᱮᱛᱩ ᱜᱚᱢᱠᱮ ᱟᱞᱮ ᱱᱚ ᱛᱮ ᱫᱚ ᱱᱟᱹᱭ ᱫᱤᱥᱚᱢ ᱥᱮ ᱱᱟᱹᱭ ᱫᱤᱥᱚᱢ ᱱᱚᱛᱮ ᱱᱟᱹᱭ ᱫᱚ ᱥᱩᱨ ᱜᱮᱭᱟ। ᱟᱫᱚ ᱪᱟᱥᱵᱟᱥ ᱠᱷᱟᱹᱛᱤᱨ ᱫᱚ ᱫᱟᱜ ᱨᱮᱱᱟᱜ ᱦᱚᱸ ᱼᱼ ᱠᱳᱱᱳ ᱚᱥᱩᱵᱤᱫᱷᱟ ᱵᱟᱹᱪᱩᱜᱼᱟ᱾ ᱟᱨ ᱛᱟᱨᱯᱚᱨᱮ ᱠᱟᱛᱷᱟ ᱦᱩᱭᱩᱜ ᱠᱟᱱᱟ ᱱᱚᱱᱛᱮ ᱟᱞᱮᱭᱟᱜ ᱫᱚ ᱱᱚᱣᱟ ᱵᱟᱹᱫ ᱠᱚᱨᱮ ᱼᱼ ᱛᱚ ᱵᱷᱟᱜᱤ ᱵᱚᱞᱛᱮ ᱜᱮᱞᱮ ᱦᱩᱲᱩ ᱠᱷᱚᱱ ᱫᱚ ᱵᱷᱟᱜᱤ ᱜᱮ ᱪᱟᱥ ᱦᱩᱭᱩᱜ ᱜᱮᱭᱟ ᱱᱤᱭᱟᱹ ᱼᱼ ᱟᱱᱟᱡ ᱯᱟᱛᱤ ᱜᱮ ᱵᱷᱟᱜᱤ ᱪᱟᱥ ᱦᱩᱭᱩᱜ ᱜᱮᱭᱟ।
ᱟᱯᱮ ᱥᱮᱫ ᱫᱚ ᱱᱚᱣᱟ ᱫᱟᱜ ᱠᱚᱨᱮ ᱱᱟᱦᱟᱜ ᱚᱱᱠᱟ ᱟᱱᱟᱴ ᱫᱚ ᱵᱟᱹᱱᱩᱜ ᱟᱠᱟᱫᱟ ᱥᱟᱶᱛᱮ ᱪᱟᱥ ᱠᱟᱹᱢᱤ ᱦᱚᱸ ᱢᱚᱴᱟᱢᱩᱴᱤ ᱵᱷᱟᱜᱮ ᱜᱮ ᱦᱩᱭᱩᱜᱼᱟ।
ᱦᱮᱸ ᱦᱮᱸ ᱜᱚᱝᱠᱮ ᱟᱞᱮ ᱚᱱᱟ ᱠᱷᱟᱹᱛᱤᱨᱤᱧ ᱞᱟᱹᱭ ᱮᱫᱟ ᱜᱚᱝᱠᱮ ᱟᱞᱮᱥᱮᱫ ᱫᱚ ᱵᱚᱪᱷᱚᱨ ᱨᱮᱫᱚ ᱵᱟᱨ ᱫᱷᱟᱣ ᱠᱚ ᱼᱼ ᱪᱟᱥ ᱜᱮᱭᱟ ᱠᱚ।
ᱟᱪᱪᱷᱟ ᱱᱚᱣᱟ ᱡᱟᱦᱟᱸ ᱥᱚᱵᱡᱤ ᱠᱚᱯᱮ ᱼᱼ ᱪᱟᱥ ᱜᱮᱭᱟ ᱱᱚᱣᱟ ᱫᱚ ᱠᱷᱟᱹᱞᱤ ᱟᱯᱮ ᱚᱲᱟᱜ ᱨᱮ ᱡᱚᱢ ᱥᱩᱢᱩᱢ ᱢᱚᱛᱚᱡ ᱜᱮ ᱥᱮ ᱯᱮ ᱟᱠᱷᱨᱤᱧ ᱜᱮᱭᱟ?
ᱵᱟᱝᱟ ᱜᱚᱝᱠᱮ ᱚᱲᱟᱜ ᱡᱚᱢ ᱥᱩᱢᱩᱝ ᱫᱚ ᱵᱟᱝᱟ᱾ ᱱᱚᱣᱟ ᱫᱚ ᱼᱼ ᱟᱞᱮ ᱢᱟᱨᱠᱮᱴ ᱠᱚᱨᱮᱞᱮ ᱟᱠᱷᱨᱤᱧ ᱵᱟᱲᱟᱭ ᱜᱮᱭᱟᱞᱮ।
ᱢᱟᱱᱮ ᱟᱯᱮᱜᱮ ᱦᱟᱴ ᱨᱮᱯᱮ ᱫᱩᱲᱩᱵ ᱜᱮᱭᱟ ᱥᱮ ᱩᱱᱠᱩ ᱤᱭᱟᱹ ᱠᱚᱯᱮ ᱮᱢᱟ ᱠᱚᱜᱮᱭᱟ?
ᱵᱟᱝᱟ ᱜᱚᱝᱠᱮ ᱟᱞᱮ ᱟᱞᱮ ᱫᱚ ᱵᱟᱡᱟᱨ ᱫᱚᱞᱮ ᱵᱟᱞᱮ ᱤᱫᱤ ᱜᱮᱭᱟᱞᱮ। ᱟᱫᱚ ᱚᱠᱚᱭ ᱠᱚ ᱥᱚᱵᱡᱤ ᱢᱟᱨᱠᱮᱴ ᱠᱚᱨᱮ ᱟᱰᱟᱰ ᱤᱭᱟᱹ ᱵᱟᱲᱟᱭᱟᱠᱚ ᱟᱠᱷᱨᱤᱧ ᱵᱟᱲᱟᱭ ᱜᱮᱭᱟᱠᱚ᱾ ᱟᱫᱚ ᱚᱱᱠᱟ ᱜᱟᱹᱰᱤ ᱠᱚ ᱵᱚᱞᱚᱱ ᱜᱮᱭᱟ। ᱟᱫᱚ ᱜᱟᱹᱰᱤ ᱦᱤᱥᱟᱹᱵᱽ ᱛᱮ ᱱᱤᱛᱚᱜ ᱟᱞᱮ ᱞᱮᱢ ᱮᱢ ᱜᱮᱭᱟᱞᱮ ᱚᱱᱟ ᱥᱚᱵᱽᱡᱤ ᱠᱚ ᱟᱱᱟᱡᱽ ᱠᱚ।
ᱟᱪᱪᱷᱟ ᱟᱪᱪᱷᱟ
ᱟᱪᱪᱷᱟ ᱜᱚᱝᱠᱮ ᱞᱟᱹᱭ ᱢᱮ ᱛᱟᱦᱟᱞᱮ ᱱᱤᱭᱟᱹ ᱡᱟᱦᱟᱸ ᱜᱟᱲᱤ ᱠᱚ ᱵᱚᱞᱚᱱ ᱜᱮᱭᱟ᱾ ᱦᱚᱭᱛᱳ ᱼᱼ ᱚ ᱯᱟᱸᱪ ᱫᱚᱥ ᱴᱟᱠᱟ ᱦᱚᱭᱛᱚ ᱠᱚᱢ ᱠᱚ ᱦᱟᱛᱟᱣᱟ ᱠᱚ᱾ ᱡᱮᱦᱮᱛᱩ ᱵᱟᱹᱫᱽ ᱨᱮᱠᱚ ᱜᱟᱹᱰᱤ ᱠᱚ ᱥᱟᱢᱟᱣ ᱫᱟᱠᱚ ᱥᱮ। ᱟᱫᱚ ᱠᱟᱹᱴᱤᱡ ᱩᱱ ᱥᱚᱢᱚᱭ ᱫᱚ ᱠᱟᱹᱴᱤᱡ ᱮᱸ ᱯᱟᱸᱪ ᱫᱚᱥ ᱴᱟᱠᱟ ᱫᱚ ᱠᱚᱢ ᱛᱟᱦᱮᱱ ᱜᱮᱭᱟ ᱮᱸᱜ ᱟ ᱚᱱᱟ ᱥᱚᱵᱡᱤ ᱨᱮᱱᱟᱜ। ᱟᱫᱚ ᱟᱫᱚ ᱦᱟᱸᱰᱮ ᱡᱟᱦᱟᱸ ᱨᱮ ᱠᱚ ᱤᱫᱤᱭ ᱫᱟᱠᱚ ᱚᱸᱰᱮ ᱢᱟᱨᱠᱮᱴ᱾ ᱚᱸᱰᱮ ᱫᱚ ᱠᱟᱹᱴᱤᱡ ᱦᱚᱭᱛᱚ ᱯᱟᱸᱪ ᱫᱚᱥ ᱴᱟᱠᱟ ᱟ ᱵᱟᱲᱦᱟᱣ ᱠᱟᱛᱮ ᱠᱚ ᱟᱠᱷᱨᱤᱧ ᱜᱮᱭᱟ ᱠᱚ ᱟᱫᱚ ᱩᱱᱠᱩᱣᱟᱜ ᱦᱚᱸ ᱚᱱᱟᱜᱮ ᱚᱱᱟ ᱛᱟᱠᱚ ᱵᱤᱡᱽ ᱱᱮᱥ ᱦᱮᱸ ᱥᱮ ᱵᱟᱝ?
ᱦᱳᱭ ᱜᱚᱝᱠᱮ ᱩᱱᱠᱩ ᱫᱚ ᱦᱟᱸᱜ ᱦᱳᱭᱛᱚ ᱚᱱᱟ ᱜᱮ ᱪᱮᱫᱟᱜ ᱥᱮ ᱟᱞᱮᱥᱮᱫ ᱢᱟ ᱱᱚᱝᱠᱟ ᱞᱮᱠᱟ ᱢᱟ ᱵᱟᱹᱱᱩᱜ ᱜᱮᱭᱟ ᱟᱨᱠᱤ ᱡᱩᱫᱤᱭᱳ ᱟᱱᱟᱡ ᱯᱟᱹᱛᱤ ᱞᱮ ᱪᱟᱥ ᱜᱮᱭᱟ ᱛᱟᱦᱟᱞᱮ ᱠᱷᱟᱡ ᱫᱚ ᱚᱲᱟᱜ ᱨᱮ ᱡᱚᱢ ᱥᱩᱢᱩᱝ ᱢᱚᱛᱚᱡ ᱜᱮ ᱫᱟᱜ ᱠᱚᱨᱮ ᱱᱟᱜ ᱟᱱᱟᱴ ᱠᱷᱟᱹᱛᱤᱨ ᱚᱱᱠᱟ ᱪᱟᱥ ᱦᱚᱸ ᱵᱟᱝ ᱦᱩᱭᱩᱜᱼᱟ।
ᱦᱮᱸ ᱦᱮᱸ ᱦᱮᱸ ᱟᱪᱪᱷᱟ ᱜᱚᱝᱠᱮ ᱯᱮ ᱤᱧᱹ ᱠᱩᱠᱞᱤ ᱨᱮᱱᱟᱜ ᱢᱤᱫᱴᱤᱡ ᱛᱟᱦᱮᱸ ᱞᱮᱱᱟ ᱱᱚᱰᱮ ᱟᱫᱚ ᱟᱹᱵᱤᱱ ᱵᱤᱱ ᱞᱟᱹᱭ ᱞᱮᱠᱷᱟᱱ ᱵᱷᱟᱜᱤ ᱠᱚᱜᱼᱟ। ᱞᱟᱹᱭᱮᱫ ᱛᱟᱦᱮᱸᱫ ᱜᱚᱝᱠᱮ ᱟᱯᱮ ᱡᱮᱯᱮ ᱪᱟᱥ ᱜᱮᱭᱟ ᱯᱮ᱾ ᱵᱚᱪᱷᱚᱨ ᱨᱮ ᱢᱤᱫ ᱫᱷᱟᱣ ᱪᱟᱥ ᱜᱮᱭᱟ ᱦᱮᱸ ᱥᱮ ᱵᱟᱝ ᱟᱫᱚ ᱱᱤᱭᱟᱹ ᱫᱟᱜ ᱡᱟᱹᱲᱤ ᱪᱮᱛᱟᱱ ᱨᱮᱜᱮ ᱟᱯᱮ ᱢᱟ ᱵᱷᱚᱨᱥᱟ ᱯᱮ ᱫᱚᱦᱚᱭ ᱜᱮᱭᱟ ᱦᱮᱸ ᱥᱮ ᱵᱟᱝ
ᱦᱳᱭ ᱜᱚᱝᱠᱮ ᱟᱞᱮᱫᱚ ᱚᱱᱟ ᱫᱟᱜ ᱡᱟᱹᱲᱤ ᱵᱷᱚᱨᱥᱟ ᱜᱮᱭᱟ ᱡᱩᱫᱤ ᱵᱟᱭ ᱫᱟᱜ ᱡᱟᱹᱲᱤ ᱛᱟᱦᱚᱞᱮ ᱠᱷᱟᱱ ᱫᱚ ᱴᱷᱤᱠ ᱴᱷᱟᱠ ᱪᱟᱥ ᱦᱚᱸ ᱵᱟᱝ ᱦᱩᱭᱩᱜ ᱛᱟᱞᱮᱭᱟ
ᱦᱩ ᱦᱩ ᱦᱩ ᱡᱟᱦᱟᱱᱟᱜ ᱚᱱᱠᱟ ᱥᱚᱨᱠ ᱥᱚᱨᱠᱟᱨᱤ ᱛᱚᱨᱚᱯᱷ ᱠᱷᱚᱱ ᱡᱟᱦᱟᱱᱟᱜ ᱚᱱᱠᱟ ᱥᱩᱡᱳᱜᱽ ᱥᱩᱵᱤᱫᱷᱟ ᱵᱟ ᱡᱟᱦᱱᱟᱜ ᱟᱞᱮ ᱱᱚᱛ ᱠᱤᱪᱷᱩ ᱠᱤᱪᱷᱩ ᱡᱟᱦᱟᱸᱨᱮ ᱛᱚ ᱱᱟᱹᱭ ᱫᱟᱜ ᱫᱚ ᱵᱟᱝ ᱥᱮᱴᱮᱨᱚᱜ ᱢᱟ ᱚᱱᱠᱟ ᱡᱟᱭᱜᱟ ᱠᱚᱨᱮ ᱦᱚᱭᱛᱳ ᱤᱭᱟᱹ ᱞᱮ ᱥᱚᱨᱠᱟᱨᱟ ᱠᱷᱚᱱ ᱦᱟᱱᱟ ᱥᱟᱢ ᱢᱟᱨᱥᱟᱞ ᱵᱮᱵᱚᱥᱛᱟ ᱠᱚ ᱫᱚᱦᱚᱣ ᱠᱟᱜᱼᱟ
ᱟᱪᱪᱷᱟ ᱟᱪᱪᱷᱟ ᱟᱞᱮ ᱥᱮᱫ ᱫᱚ ᱜᱚᱝᱠᱮ ᱱᱚᱣᱟ ᱥᱟᱵ ᱢᱟᱨᱟᱥᱟ ᱥᱮ ᱥᱮᱞᱚ ᱱᱚᱣᱟ ᱠᱚᱨᱮ ᱪᱮᱫ ᱜᱮ ᱵᱮᱵᱚᱥᱛᱷᱟ ᱵᱟᱹᱱᱩᱜ ᱟᱠᱟᱫᱟ ᱡᱩᱫᱤᱭᱳ ᱫᱟᱜ ᱡᱟᱹᱲᱤᱭᱟᱭ ᱛᱟᱦᱚᱞᱮ ᱠᱷᱟᱱ ᱫᱚ ᱪᱟᱥ ᱦᱩᱭᱩᱜ ᱜᱮᱭᱟ ᱵᱟᱠᱷᱟᱱ ᱫᱚ ᱵᱟᱝᱜᱮ
ᱦᱮᱸ ᱦᱮᱸ ᱦᱮᱸ ᱜᱚᱝᱠᱮ ᱛᱚᱵᱩ ᱨᱮᱦᱚ ᱚᱱᱠᱟ ᱟᱨ ᱚᱱᱠᱟ ᱚᱱᱠᱟ ᱥᱚᱨᱠᱟᱨ ᱴᱷᱮᱱ ᱡᱟᱦᱟᱱᱟᱜ ᱫᱚᱨᱠᱷᱟᱥᱛᱚ ᱠᱟᱹᱴᱤᱡ ᱮᱢ ᱞᱮᱠᱷᱟᱱ ᱚᱱᱠᱟ ᱥᱩᱵᱤᱫᱷᱟ ᱠᱚ ᱧᱟᱢ ᱠᱚᱜᱼᱟ ᱦᱮᱸ ᱥᱮ ᱵᱟᱝ
ᱦᱳᱭᱛᱳ ᱢᱟᱱᱮᱦᱚᱭ ᱧᱟᱢ ᱠᱚᱜ ᱜᱮᱭᱟᱭ ᱜᱚᱝᱠᱮ ᱱᱚᱝᱠᱟ ᱚᱱ ᱢᱮᱱᱠᱷᱟᱱ ᱚᱱᱠᱟ ᱞᱮᱠᱟ ᱫᱚᱨᱠᱷᱟᱥᱛᱚ ᱠᱚᱫᱚ ᱮᱢ ᱫᱚ ᱵᱟᱝ ᱦᱩᱭ ᱠᱟᱱᱟ ᱜᱚᱝᱠᱮ ᱟᱨ ᱪᱮᱫ ᱵᱤᱱ ᱢᱚᱱᱮᱭᱮᱫᱟ ᱱᱚᱝᱠᱟ ᱮᱢ ᱞᱮᱠᱷᱟᱱ ᱛᱟᱦᱚᱞᱮ ᱧᱟᱢᱚᱜᱼᱟ
ᱦᱮᱸ ᱜᱚᱝᱠᱮ ᱟᱞᱮ ᱡᱮᱢᱚᱱ ᱞᱮ ᱱᱚᱝᱠᱟᱞᱮ ᱫᱚᱨᱠᱷᱟᱥᱛᱚ ᱠᱚᱛᱮ ᱚᱱᱟ ᱵᱞᱚᱠ ᱚᱯᱷᱤᱥ ᱨᱮ ᱮᱢ ᱦᱩᱭ ᱞᱮᱱᱟ ᱯᱨᱚᱛᱷᱚᱢ ᱫᱚ ᱜᱨᱟᱢ ᱯᱚᱧᱪᱟᱭᱮᱛ ᱨᱮ ᱮᱢ ᱦᱳᱭᱳᱜᱼᱟ ᱚᱸᱰᱮ ᱠᱷᱚᱱ ᱫᱚᱨᱠᱷᱟᱥᱛᱚ ᱪᱟᱞᱟᱜᱼᱟ ᱵᱞᱚᱠ ᱚᱯᱷᱤᱥ ᱵᱞᱚᱠ ᱠᱷᱚᱱ ᱵᱤᱰᱤᱛ ᱴᱷᱮᱱ ᱦᱚᱸ ᱪᱟᱞᱟᱜ ᱚᱱᱟ ᱵᱤᱰᱤᱛ ᱚᱸᱰᱮ ᱠᱷᱚᱱ ᱡᱩᱫᱤ ᱡᱟᱦᱱᱟᱜ ᱚᱸᱰᱮ ᱠᱷᱚᱱ ᱞᱟᱹᱭᱟ ᱚᱸᱰᱮ ᱠᱷᱚᱱ ᱚᱱᱠᱟ ᱥᱚᱨᱠᱟᱨᱤ ᱛᱚᱨᱚᱯᱷ ᱠᱷᱚᱱ ᱧᱟᱢᱚᱜ ᱜᱮᱭᱟ ᱥᱩᱡᱳᱜᱽ ᱥᱩᱵᱤᱫᱷᱟ ᱚᱱᱠᱟ ᱠᱟᱛᱮᱜ ᱞᱮ ᱶᱟᱢ ᱠᱟᱶᱟ ᱞᱮ ᱟᱫᱚ ᱜᱚᱝᱠᱮ
ᱠᱟ ᱫᱚᱨᱠᱟᱥᱛᱷ ᱮᱢᱠᱟᱛᱮᱫ ᱠᱷᱟᱱ ᱚᱱᱟ ᱥᱩᱡᱳᱜᱽ ᱥᱩᱡᱤᱫᱷᱟ ᱫᱚ ᱯᱮ ᱧᱟᱢ ᱟᱠᱟᱫᱟ
ᱦᱮᱸᱦᱮᱸᱦᱮᱸ ᱜᱚᱝᱠᱮ
ᱟᱪᱪᱷᱟ ᱟᱴᱷᱤ ᱱᱟᱯᱟᱭ ᱛᱟᱦᱚᱞᱮ ᱜᱚᱝᱠᱮ
ᱦᱮᱸ ᱟᱪᱪᱷᱟ ᱜᱚᱝᱠᱮ ᱞᱟᱹᱭᱮᱫ ᱛᱟᱦᱮᱸᱱ ᱟᱯᱮ ᱯᱮ ᱚᱠᱟ ᱯᱮ ᱪᱟᱥ ᱜᱮᱭᱟ ᱦᱮᱸ ᱥᱮ ᱵᱟᱝ ᱡᱮᱢᱚᱱ ᱟᱯᱮ ᱦᱩᱲᱩ ᱯᱮ ᱪᱟᱥ ᱜᱮᱭᱟ ᱛᱚ᱾ ᱦᱩᱲᱩ ᱵᱷᱤᱛᱤᱨ ᱨᱮᱢᱟ ᱟᱹᱰᱤ ᱜᱟᱱ ᱟᱹᱰᱤ ᱜᱟᱱ ᱵᱷᱟᱜᱽ ᱦᱮᱱᱟᱜ ᱦᱮᱸ ᱥᱮ ᱵᱟᱝ ᱦᱩᱲᱩ ᱦᱚᱸ ᱟᱹᱰᱤᱜᱟᱱ ᱟᱹᱰᱤ ᱫᱷᱚᱨᱚᱱᱟᱜ ᱦᱩᱲᱩ ᱢᱮᱱᱟᱜᱼᱟ᱾ ᱵᱟᱠᱚ ᱞᱟᱹᱭᱟ ᱚᱠᱟ ᱚᱠᱟ ᱦᱩᱲᱩ ᱯᱮ ᱪᱟᱥ ᱜᱮᱭᱟ
ᱟᱞᱮ ᱫᱚ ᱦᱟᱜ ᱜᱚᱝᱠᱮ ᱱᱚ ᱚᱱᱠᱟ ᱟᱨᱠᱤ ᱥᱮᱨᱢᱟ ᱫᱟᱜ ᱡᱟᱹᱲᱤ ᱵᱷᱚᱨᱥᱟ ᱛᱚ ᱴᱷᱤᱠ ᱴᱷᱟᱠ ᱡᱩᱫᱤᱭᱳ ᱵᱟᱭ ᱫᱟᱜ ᱫᱟᱲᱮᱭᱟᱜᱼᱟ ᱚᱱᱟ ᱠᱷᱟᱹᱛᱤᱨ ᱜᱮ ᱟᱞᱮ ᱫᱚ
ᱡᱟᱛᱮ ᱠᱚᱢ ᱫᱟᱜ ᱛᱮ ᱦᱩᱭᱩᱜ ᱢᱟ ᱱᱚᱝᱠᱟᱱ ᱦᱩᱲᱩ ᱞᱮ ᱪᱟᱥ ᱜᱮᱭᱟ ᱡᱮᱢᱚᱱ ᱱᱚᱣᱟ ᱞᱚᱞᱟᱴ ᱥᱚᱨᱱᱚ ᱟᱨ ᱵᱤᱵᱤ ᱮᱜᱟᱨ ᱟᱨ ᱱᱚᱣᱟ ᱦᱩᱲᱩ ᱜᱮ ᱦᱟᱸᱜ ᱞᱮ ᱪᱟᱥ ᱜᱮᱭᱟ᱾
ᱟᱪᱪᱷᱟ ᱟᱪᱪᱷᱟ᱾ ᱟᱵᱤ ᱱᱟᱞᱟᱶ ᱜᱮ ᱜᱚᱝᱠᱮ
ᱦᱳᱭ ᱟᱯᱮ ᱜᱮ ᱜᱚᱝᱠᱮ ᱪᱮ ᱦᱩᱵᱬᱩ ᱯᱮ ᱪᱟᱥ ᱜᱮᱭᱟ?
ᱜᱚᱝᱠᱮ ᱟᱞᱮ ᱫᱚᱞᱮ ᱡᱟᱹᱥᱛᱤ ᱫᱚ ᱮᱛᱚ ᱵᱮᱥ ᱢᱟᱱᱮ ᱡᱚᱛᱚ ᱦᱚᱲ ᱠᱚ ᱪᱟᱥ ᱵᱟᱲᱟᱭ ᱜᱮᱭᱟ ᱠᱚ᱾ ᱠᱚᱢ ᱠᱷᱚᱨᱪᱟ ᱛᱮ ᱚᱠᱟ ᱵᱷᱟᱜᱤ ᱯᱷᱚᱞᱚᱱ ᱧᱟᱢᱚᱜ ᱼᱟ ᱫᱟᱜ ᱦᱚᱸ ᱠᱚᱢ ᱛᱟᱦᱮᱸᱱᱠᱷᱟᱱ ᱢᱚᱴᱟᱢᱩᱴᱤ ᱵᱷᱟᱹᱜᱤ ᱜᱮ ᱪᱟᱥ ᱦᱳᱭᱳ ᱜᱮᱭᱟ ᱚᱱᱟ ᱫᱚ ᱦᱳᱭᱳᱜ ᱠᱟᱱᱟ ᱥᱚᱨᱱᱚ ᱦᱮᱱᱟᱜᱼᱟ ᱟᱨ ᱟᱞᱮ ᱫᱚ ᱵᱮᱠᱛᱤᱜᱚᱛᱚ ᱵᱷᱟᱵ ᱞᱮᱨᱮ ᱪᱟᱥ ᱜᱮᱭᱟᱞᱮ ᱱᱤᱝᱠᱟᱹ ᱚᱱᱟ ᱟ ᱤᱭᱟᱹ ᱦᱩᱲᱩ ᱯᱮ ᱟᱸᱡᱚᱢ ᱠᱟᱜᱼᱟ ᱜᱚᱝᱠᱮ? ᱮ ᱚᱱᱟ ᱵᱟᱫᱥᱟ ᱵᱷᱳᱜ ᱦᱩᱲᱩ ᱚᱠᱟ ᱠᱚ ᱞᱟᱹᱭ ᱫᱟᱠᱚ
ᱦᱮᱸ ᱦᱮᱸ ᱜᱚᱝᱠ ᱟᱸᱡᱚᱢ ᱵᱚᱲ ᱫᱷᱟᱶ ᱦᱩᱭ ᱠᱟᱱᱟ
ᱦᱮᱸ ᱦᱮᱸ ᱜᱚᱝᱠᱮ ᱚᱱᱟ ᱡᱮᱦᱮᱛᱩ ᱚ ᱢᱟᱨᱠᱮᱴ ᱵᱟᱡᱟᱨ ᱠᱚᱨᱮ ᱚᱱᱟ ᱨᱮᱱᱟᱜ ᱫᱟᱢ ᱫᱚ ᱟᱰᱤᱜᱟᱱ ᱦᱮᱸ ᱥᱮ ᱵᱟᱝ
ᱦᱮᱸ ᱦᱮᱸ ᱦᱮᱸ ᱟᱡᱚᱢ ᱵᱟᱲᱟ ᱢᱟ ᱦᱩᱭ ᱠᱟᱱᱟ ᱜᱚᱝᱠᱮ ᱟᱹᱰᱤᱜᱟᱱ ᱫᱚ ᱱᱚᱝᱠᱟ ᱞᱮᱠᱟ ᱪᱟᱥ ᱫᱚ ᱦᱟᱸᱜ ᱵᱟᱝ ᱦᱩᱭ ᱠᱟᱱᱟ ᱜᱚᱝᱠᱮ ᱟᱞᱮ ᱥᱮᱫ ᱫᱚ᱾
ᱚ ᱟᱪᱪᱷᱟ ᱟᱪᱪᱷᱟ ᱵᱟᱝᱟ ᱟᱞᱮ ᱱᱚᱛᱮ ᱫᱚ ᱚᱱᱟ ᱚᱱᱟ ᱦᱩᱲᱩ ᱜᱮᱞᱮ ᱪᱟᱥ ᱵᱟᱲᱟᱭ ᱜᱮᱭᱟᱞᱮ ᱟᱞᱮ ᱟᱞᱮ ᱤᱧ ᱵᱟᱵᱟ ᱪᱟᱥ ᱵᱟᱲᱟᱭ ᱜᱮ ᱚᱱᱟ ᱦᱩᱲᱩ ᱜᱮ ᱡᱟᱹᱥᱛᱤ᱾ ᱟᱫᱚ ᱚᱱᱟ ᱦᱩᱲᱩᱣᱟᱜ
ᱠᱚ ᱧᱮᱞᱚᱜ ᱠᱟᱱ ᱜᱮᱭᱟ ᱟᱯᱮᱥᱮ ᱱᱚᱣᱟ ᱦᱩᱲᱩ ᱠᱚ ᱵᱟᱭ ᱪᱟᱥᱮᱫ ᱠᱟᱱᱟ ᱠᱚ ᱛᱤᱡᱩ ᱠᱚ?
ᱚᱸ ᱛᱤᱡᱩ
ᱦᱮᱸ ᱜᱚᱝᱠᱮ ᱱᱚᱝᱠᱟ ᱦᱩᱲᱩ ᱠᱚᱨᱮ ᱛᱤᱡᱩ ᱠᱚᱠᱚ ᱞᱟᱜ ᱠᱟᱱ ᱜᱮᱭᱟ᱾
ᱦᱮᱸ ᱜᱚᱢᱠᱮ ᱚᱱᱟ ᱠᱷᱟᱹᱛᱤᱨ ᱢᱟ ᱟᱞᱮ ᱢᱟ ᱚᱱᱟ ᱟᱢ ᱵᱟᱡᱟᱨ ᱠᱚᱨᱮᱱᱟᱜ ᱠᱤᱴᱱᱟᱥᱚᱠ ᱧᱟᱢᱚᱜ ᱜᱮᱭᱟ᱾ ᱚᱱᱟ ᱠᱤᱴᱱᱟᱥᱚᱠ ᱥᱟᱨ ᱞᱮ ᱯᱩᱨᱟ. ᱜᱮᱞᱮ ᱚᱱᱟ ᱤᱱᱟᱹ ᱛᱮᱞᱮ ᱦᱩᱲᱩ ᱠᱚ ᱛᱤᱡᱩ ᱠᱷᱚᱱ ᱤᱭᱟᱹᱜ ᱛᱟᱦᱮᱱ ᱜᱮᱭᱟ᱾
ᱟᱪᱪᱷᱟ ᱟᱪᱪᱷᱟ᱾ᱟᱞᱮ ᱥᱮᱫ ᱦᱚᱸ ᱜᱚᱝᱠᱮ ᱟᱢᱫᱟ ᱜᱮᱠᱚ ᱞᱟᱜᱟᱜ ᱠᱟᱱᱟ ᱟᱨᱠᱤ ᱧᱮᱞᱚᱜ ᱠᱟᱱᱟ ᱢᱤᱫ ᱢᱤᱫ ᱫᱷᱟᱣ ᱨᱮᱢᱟ ᱛᱤᱡᱩ ᱠᱚ ᱵᱟᱝ ᱠᱚ ᱪᱟᱵᱟᱜ ᱠᱟᱱᱟ ᱵᱟᱨᱯᱮ ᱡᱚᱠ ᱞᱟᱜᱟᱣ ᱜᱮ ᱦᱩᱭᱩᱜ ᱠᱟᱱᱟ᱾
ᱦᱮᱸ ᱦᱮᱸ ᱟᱪᱪᱷᱟ ᱟᱪᱪᱷᱟ ᱟᱪᱪᱷᱟ
ᱟᱪᱪᱷᱟ ᱜᱚᱝᱠᱮ ᱟᱯᱮᱥᱮᱱ ᱛᱚᱵᱮ ᱥᱚᱨᱱᱚ ᱚᱱᱟ ᱦᱩᱲᱩ ᱚᱠᱟᱵᱮᱱ ᱞᱟᱹᱭ ᱠᱮᱭᱟ ᱪᱟᱥᱵᱟᱥ ᱪᱟᱹᱞᱩ ᱟᱠᱟᱱᱟ ᱵᱷᱟᱹᱜᱤ ᱜᱮᱭᱟ ᱚᱱᱟ ᱦᱩᱲᱩ ᱨᱮᱱᱟᱜ ᱫᱚ ᱦᱚᱸ ᱚᱠᱟᱞᱮᱠᱟ ᱟᱯᱮ ᱚᱱᱛᱮ ᱨᱮ ᱮ ᱢᱟᱨᱠᱮᱴ ᱫᱚᱨ ᱨᱮ ᱱᱚᱜ-ᱚ ᱚᱱᱠᱟ ᱚᱱᱠᱟ ᱫᱟᱢ ᱫᱟᱢ ᱫᱚᱨ ᱪᱟᱹᱞᱩ ᱟᱠᱟᱱᱟ ᱚᱱᱟ ᱫᱚ
ᱫᱟᱢ ᱫᱚᱨ ᱫᱷᱟ ᱜᱚᱢᱠᱮ ᱟᱞᱮ ᱫᱚ ᱦᱟᱸᱜ ᱛᱚ ᱚᱱᱠᱟ ᱞᱮᱠᱟᱛᱮ ᱵᱟᱲᱟᱭ ᱵᱟᱹᱱᱩᱜᱼᱟ ᱪᱮᱫᱟᱜ ᱥᱮ ᱱᱚᱣᱟ ᱟᱞᱮ ᱡᱟᱦᱟᱸᱞᱮ ᱪᱟᱥ ᱜᱮᱭᱟ ᱚᱱᱟ ᱛᱮᱜᱮ ᱦᱟᱸᱜ ᱞᱮ ᱡᱚᱢ ᱜᱮᱭᱟ ᱟᱨᱠᱤ ᱟᱨᱠᱤ ᱱᱚᱝᱠᱟ ᱟᱠᱷᱨᱤᱧ ᱠᱚᱫᱚ ᱦᱟᱜ ᱵᱟᱝ ᱦᱩᱭᱩᱜ ᱜᱮᱭᱟ ᱟᱞᱮᱥᱮᱫ ᱫᱚ ᱠᱷᱩᱵ ᱠᱚᱢ ᱜᱮᱞᱮ ᱟᱠᱷᱨᱤᱧ ᱜᱮᱭᱟ ᱡᱩᱫᱤᱭᱳ ᱫᱟᱜ ᱡᱟᱹᱲᱤ ᱴᱷᱤᱠ ᱴᱷᱤᱠ ᱴᱷᱟᱠ ᱦᱩᱭᱩᱜᱼᱟ ᱡᱩᱚᱫᱤ ᱴᱷᱤᱠ ᱴᱷᱟᱠ ᱪᱟᱥ ᱦᱩᱭᱩᱜ ᱛᱟᱞᱮ ᱛᱟᱦᱚᱞᱮ ᱠᱷᱟᱱ ᱫᱚ ᱟᱹᱠᱷᱨᱤᱧ ᱜᱮᱭᱟ ᱵᱟᱠᱷᱟᱱ ᱫᱚ ᱵᱟᱝ ᱜᱮ ᱜᱚᱝᱠᱮ᱾ ᱟᱯᱮ ᱥᱮᱫ ᱜᱮ ᱜᱚᱢᱠᱮ ᱛᱤᱱᱟᱹᱜ ᱫᱚᱨ ᱪᱟᱞᱟᱜ ᱠᱟᱱᱟ?
ᱟᱞᱮ ᱥᱮᱫ ᱫᱚ ᱜᱚᱝᱠᱮ ᱥᱚᱨᱱᱚ ᱨᱮᱱᱟᱜ ᱫᱚ ᱢᱳᱴᱟᱢᱩᱴᱤ ᱵᱷᱟᱜᱤ ᱜᱮ ᱫᱟᱢ ᱫᱚᱨ ᱪᱟᱹᱞᱩ ᱟᱠᱟᱱᱟ ᱥᱚᱨᱱᱚ ᱦᱚᱭᱛᱚ ᱠᱩᱭᱤᱧᱴᱟᱞ ᱪᱟᱹᱞᱩᱜ ᱠᱟᱱᱟ ᱦᱩ ᱵᱟᱨ ᱦᱟᱡᱟᱨ ᱯᱚᱸᱪᱤᱥ ᱥᱚ ᱱᱤᱝᱠᱮ ᱦᱟᱭᱮᱥᱴ ᱯᱚᱸᱪᱤᱥ ᱥᱚ ᱦᱟᱹᱵᱤᱡ ᱜᱮ ᱪᱟᱞᱟᱜ ᱜᱮᱭᱟ ᱟᱫᱚ ᱮ ᱚᱱᱟ ᱠᱷᱚᱱ ᱡᱟᱹᱥᱛᱤ ᱫᱚ ᱱᱚᱣᱟ ᱚᱠᱟᱧ ᱞᱟᱹᱭ ᱠᱮᱭᱟ ᱚᱱᱟ ᱵᱟᱥᱛᱟ ᱵᱷᱚᱠᱽ ᱠᱚ ᱚᱱᱟ ᱦᱩᱲᱩᱴᱟᱜ
ᱚᱱᱟᱴᱟᱜ ᱦᱩᱲᱩ ᱫᱚ ᱜᱚᱝᱠᱮ ᱚᱠᱟ ᱞᱮᱠᱟ ᱢᱟᱱᱮ ᱥᱚᱨᱱᱚ ᱡᱮᱢᱚᱱ ᱦᱩᱰᱤᱧ ᱦᱩᱰᱤᱧ ᱦᱩᱰᱤᱧ ᱛᱟᱦᱮᱱ ᱜᱮᱭᱟ ᱚᱱᱟ ᱫᱚ ᱱᱚᱝᱠᱟ ᱦᱩᱰᱤᱧ ᱦᱩᱰᱤᱧ ᱜᱮ ᱥᱮ ᱡᱮᱞᱤᱧ ᱧᱚᱜ ᱜᱮᱭᱟ
ᱮ ᱚᱱᱟ ᱦᱩᱲᱩ ᱫᱚ ᱜᱚᱝᱠᱮ ᱚᱠᱟ ᱯᱟᱭᱮᱥ ᱠᱚ ᱵᱮᱱᱟᱣ ᱫᱚᱠᱚ ᱟᱨ ᱚᱱᱟ ᱟᱵᱚᱣᱟᱜ ᱚᱱᱟ ᱡᱟᱦᱮᱨ ᱵᱚᱸᱜᱟ ᱠᱷᱟᱹᱛᱤᱨ ᱞᱟᱜᱟᱜ ᱜᱮᱭᱟ ᱚᱠᱟ ᱪᱟᱣᱞᱮᱴᱟᱜ ᱚᱱᱟ ᱪᱟᱣᱞᱮ ᱴᱟᱜ ᱦᱩᱭᱩᱜ ᱠᱟᱱᱟ ᱱᱚᱣᱟ ᱜᱮ
ᱡᱟᱦᱟᱸ ᱫᱚ ᱚᱱᱮ ᱠᱟᱹᱴᱤᱡ ᱠᱟᱹᱴᱤᱡ ᱚᱱᱮ ᱚᱱᱠᱟ ᱚᱱᱮ ᱚᱱᱠᱟ
ᱦᱮᱸ ᱜᱚᱝᱠᱮ ᱚᱱᱟ ᱚᱠᱟ ᱠᱚ ᱫᱤᱠᱩ ᱛᱮᱠᱚ ᱞᱟᱹᱭ ᱫᱚᱠᱚ ᱚᱱᱟ ᱟᱜ ᱤᱭᱟᱹ ᱠᱚ ᱞᱟᱹᱭ ᱜᱮᱭᱟ ᱠᱚ ᱚᱱᱟ ᱫᱚ ᱵᱟᱥᱩᱢᱚᱛᱤ ᱵᱟᱥᱢᱚᱛᱤ ᱠᱚ ᱞᱟᱹᱭ ᱭᱟᱠᱚ ᱵᱟᱥᱢᱚᱛᱤ ᱪᱟᱣᱞᱮ ᱚᱱᱟ ᱪᱟᱣᱞᱮ ᱜᱮ ᱮ ᱱᱚᱣᱟ ᱪᱟᱣᱞᱮ ᱠᱟᱱᱟ
ᱚᱱᱟ ᱫᱚ ᱛᱟᱦᱚᱞᱮ ᱜᱚᱝᱠᱮ ᱛᱤᱱᱟᱹᱜ ᱪᱟᱞᱟᱜ ᱠᱟᱱᱟ ᱢᱟᱨᱠᱮᱴ ᱠᱚᱨᱮ ᱛᱟᱦᱚᱞᱮ ᱚᱱᱟ ᱦᱩᱲᱩ ᱢᱟ ᱛᱟᱦᱚᱞᱮ ᱟᱹᱰᱤ ᱫᱟᱢᱟᱜ ᱦᱩᱲᱩ ᱠᱟᱱ
ᱦᱮᱸ ᱜᱚᱝᱠᱮ ᱱᱚᱣᱟ ᱦᱩᱲᱩ ᱫᱚ ᱢᱟᱨᱠᱮᱴ ᱨᱮ ᱥᱚᱨᱱᱚ ᱫᱩ ᱦᱟᱡᱟᱨ ᱪᱟᱹᱞᱩᱜ ᱠᱟᱱᱟ ᱱᱚᱣᱟ ᱫᱚ ᱪᱟᱹᱞᱩᱜ ᱠᱟᱱᱟ ᱢᱟᱨᱠᱮᱴ ᱨᱮ ᱫᱷᱚᱨᱚ ᱮᱭ ᱯᱟᱸᱪ ᱦᱟᱡᱟᱨ ᱠᱩᱭᱤᱱᱴᱟᱞ ᱦᱤᱥᱟᱹᱵ ᱛᱮ ᱯᱟᱸᱪ ᱥᱟᱲᱮ ᱯᱟᱸᱪ ᱱᱤᱝᱠᱟᱹ ᱪᱟᱞᱩᱜ ᱠᱟᱱᱟ
ᱦᱚᱭ ᱚᱱᱟ ᱥᱚᱨᱱᱚ ᱠᱷᱚᱱᱟᱜ ᱫᱚ ᱟᱹᱰᱤ ᱠᱷᱟᱱ ᱟᱹᱰᱤ ᱜᱮ ᱫᱟᱢ ᱵᱟᱹᱲᱛᱤᱭᱟ ᱦᱮᱸ ᱥᱮ ᱵᱟᱝ
ᱦᱮᱸ ᱜᱚᱢᱠᱮ ᱥᱚᱨᱱᱚ ᱠᱷᱚᱱ ᱫᱚ ᱟᱹᱰᱤᱜᱮ ᱫᱟᱢ ᱠᱤᱱᱛᱩ ᱜᱚᱝᱠᱮ ᱱᱚᱣᱟ ᱦᱩᱲᱩ ᱫᱚ ᱟᱹᱰᱤ ᱨᱟᱣᱟᱞ ᱜᱮᱭᱟ ᱟᱫᱚ ᱥᱚᱨᱱᱚ ᱡᱩᱫᱤ ᱢᱤᱫ ᱵᱚᱥᱛᱟ ᱨᱮ ᱢᱤᱫ ᱠᱩᱭᱤᱱᱴᱟᱞ ᱦᱩᱭᱩᱜᱼᱟ ᱱᱚᱣᱟ ᱫᱚ ᱢᱚᱴᱟᱢᱩᱴᱤ ᱵᱟᱨ ᱵᱚᱥᱛᱟ ᱞᱟᱜᱟᱜ ᱜᱮᱭᱟ ᱠᱩᱭᱤᱱᱴᱟᱞ ᱦᱤᱥᱟᱹᱵ ᱦᱩᱭ ᱞᱮᱠᱷᱟᱱ ᱫᱚ
ᱟᱪᱪᱷᱟ ᱟᱪᱪᱷᱟ ᱥᱚᱨᱱᱚ ᱠᱚ ᱡᱮᱢᱚᱱ ᱜᱚᱝᱠᱮ ᱟᱨᱠᱤ ᱱᱚᱣᱟ ᱫᱟᱜ ᱠᱚᱨᱮ ᱢᱟᱱᱮ ᱠᱚᱢ ᱫᱟᱜ ᱛᱮᱦᱚᱸ ᱦᱩᱭᱩᱜ ᱜᱮᱭᱟ ᱢᱮᱱᱠᱷᱟᱱ ᱚᱱᱟ ᱦᱩᱲᱩ ᱫᱚ ᱠᱚᱢ ᱫᱟᱜ ᱛᱮ ᱦᱩᱭᱩᱜ ᱜᱮᱭᱟ ᱥᱮ ᱫᱟᱜ ᱰᱷᱮᱨ ᱜᱮ ᱞᱟᱜᱟᱜᱼᱟ
ᱜᱚᱢᱠᱮ ᱫᱟᱜ ᱵᱚᱞᱛᱮ ᱱᱚᱣᱟᱨᱮ ᱠᱚᱢ ᱦᱚᱸ ᱵᱟᱝ ᱞᱟᱜᱟᱜᱼᱟ ᱰᱷᱮᱨ ᱦᱚᱸ ᱵᱟᱝ ᱞᱟᱜᱟᱜᱼᱟ ᱫᱟᱜ ᱫᱚ ᱢᱚᱴᱟᱢᱩᱴᱤ ᱥᱚᱢᱟᱱ ᱵᱷᱟᱯᱨᱮ ᱛᱟᱦᱮᱸ ᱫᱚᱨᱠᱟᱨ ᱦᱮᱸ ᱥᱮ ᱵᱟᱝ ᱟᱨ ᱫᱟᱜ ᱠᱚᱢ ᱵᱮᱥᱤ ᱦᱩᱭ ᱞᱮᱠᱷᱟᱱ ᱦᱚᱭᱛᱳ ᱠᱟᱹᱴᱤᱡ ᱚᱱᱟ ᱯᱷᱚᱞᱚᱱ ᱫᱚ ᱠᱟᱹᱴᱤᱡ ᱠᱚᱢ ᱦᱩᱭᱩᱜᱼᱟ ᱚᱱᱠᱟ ᱠᱚᱢ ᱠᱚᱢ ᱦᱩᱭᱩᱜ ᱜᱮᱭᱟ ᱦᱮᱸ ᱥᱮ ᱵᱟᱝ ᱚᱱᱟ ᱠᱷᱟᱹᱛᱤᱨ ᱫᱟᱜ ᱫᱚ ᱠᱟᱹᱴᱤᱡ ᱱᱚᱣᱟ ᱨᱮ ᱠᱟᱹᱴᱤᱡ ᱫᱟᱜ ᱡᱤᱱᱤᱥᱴᱟᱜ ᱞᱚᱠᱠᱷᱚ ᱫᱚᱦᱚ ᱫᱚᱨᱠᱟᱨ ᱟᱨ ᱱᱚᱣᱟ ᱫᱚ ᱟᱹᱰᱤ ᱥᱳᱠᱷᱤᱱ ᱪᱟᱥ ᱠᱟᱱᱟ ᱥᱮ ᱱᱚᱣᱟ ᱨᱮ ᱠᱟᱹᱴᱤᱡ ᱯᱚᱨᱤᱥᱨᱚᱢ ᱡᱟᱹᱥᱛᱤ ᱜᱮᱭᱟ ᱚᱠᱟ ᱥᱚᱨᱱᱚ ᱦᱩᱲᱩ ᱪᱟᱥ ᱞᱮᱠᱷᱟᱱ ᱡᱮᱢᱚᱱ ᱦᱚᱭᱛᱚ ᱰᱮᱞᱤ ᱵᱟᱝ ᱪᱟᱞᱟᱣ ᱞᱮᱠᱷᱟᱱ ᱦᱚᱸ ᱵᱟᱨ ᱯᱮ ᱫᱤᱱ ᱯᱚᱨᱮ ᱪᱟᱞᱟᱣ ᱞᱮᱠᱷᱟᱱ ᱜᱟᱱᱚᱜ ᱜᱮᱭᱟ ᱱᱚᱣᱟ ᱪᱟᱥ ᱞᱮᱠᱷᱟᱱ ᱫᱚ ᱢᱚᱴᱟᱢᱩᱴᱤ ᱮᱻ ᱢᱤᱫ ᱵᱮᱲᱟ ᱫᱚ ᱪᱟᱞᱟᱣ ᱦᱩᱭᱩᱜ ᱜᱮᱭᱟ
ᱟᱪᱪᱷᱟ ᱟᱪᱪᱷᱟ ᱢᱟᱱᱮ ᱫᱤᱱᱟᱹᱢ ᱫᱤᱱ ᱞᱮᱠᱟ ᱜᱮ ᱱᱚᱝᱠᱟ ᱪᱟᱞᱟᱣ ᱦᱩᱭᱩᱜ ᱛᱟᱢᱟ ᱧᱮᱞ ᱦᱩᱭᱩᱜ ᱛᱟᱢᱟ ᱦᱩᱲᱩ ᱨᱮᱱᱟᱜ ᱚᱵᱚᱥᱛᱟ ᱠᱚ